ᱦᱮᱞᱳ!
ᱦᱮᱞᱳ!
ᱦᱩᱸ ᱡᱚᱦᱟᱨ ᱜᱮ ᱜᱚᱝᱠᱮ ᱾ ᱦᱮᱸ ᱛᱚᱵᱮ ᱚᱠᱟ ᱞᱮᱠᱟ ᱢᱮᱱᱟᱜ ᱵᱮᱱᱟ?
ᱱᱟᱯᱟᱭ ᱵᱟᱲᱟ ᱜᱮ, ᱟᱵᱮᱱ ᱜᱮ?
ᱟᱹᱞᱤᱧ ᱦᱚᱞᱤᱧ ᱱᱟᱯᱟᱭ ᱜᱮᱭᱟ ᱾
ᱦᱩᱸ, ᱚᱲᱟᱜ ᱠᱚ ᱥᱮᱫ ᱦᱚᱸ ᱱᱤᱫ ᱫᱚ ᱱᱟᱯᱟᱭ ᱵᱟᱲᱟ ᱜᱮ ᱾
ᱩᱸ ᱱᱚᱛᱮ ᱦᱚᱸ ᱥᱟᱱᱟᱢ ᱜᱮ ᱢᱚᱸᱡᱽ ᱜᱮᱭᱟ ᱠᱚ ᱵᱷᱟᱜᱤ ᱜᱮᱭᱟ ᱠᱚ ᱾ ᱟᱨ ᱛᱚᱵᱮ ᱜᱚᱝᱠᱮ ᱪᱮᱫ ᱵᱮᱱ ᱪᱮᱠᱟᱭᱮᱫᱟ? ᱚ ᱟᱹᱞᱤᱧ! ᱟᱹᱞᱤᱧ ᱫᱚ ᱛᱷᱚᱲᱟ ᱴᱟᱺᱰᱤ ᱥᱮᱫ ᱞᱤᱧ ᱩᱰᱩᱠ ᱠᱟᱱᱟ ᱛᱤᱦᱤᱧ ᱫᱚ ᱾
ᱩᱸᱻ ᱴᱟᱺᱰᱤ ᱥᱮᱜ! ᱦᱚᱭᱥᱮ ᱜᱮ ᱫᱟᱬᱟ ᱵᱟᱲᱟ ᱥᱮ!
ᱪᱮᱜ ᱦᱚ ᱵᱟ᱾ ᱦᱮᱸ ᱮᱭᱥᱮ ᱜᱮ ᱫᱟᱬᱟ ᱵᱟᱲᱟᱭ ᱦᱚᱸ ᱥᱮ ᱴᱟᱺᱰᱤ ᱨᱮ ᱱᱟᱥᱮᱱᱟᱜ ᱞᱤᱧ ᱫᱟᱹᱲ ᱵᱟᱲᱟᱭ ᱮᱫᱟ ᱾
ᱚᱸᱻ
ᱟᱨ ᱟᱵᱮᱱ ᱫᱚ?
ᱟᱹᱞᱤᱧ ᱦᱚᱸᱞᱮ ᱟᱹᱞᱤᱧ ᱦᱚᱸ ᱵᱮᱨᱮᱜ ᱵᱟᱲᱟ ᱛᱮᱜ ᱞᱤᱧ ᱪᱟᱞᱟᱣ ᱮᱱᱛᱮ ᱤᱭᱟᱹ ᱜᱟᱰᱟ ᱥᱮᱜ ᱵᱟᱹᱭᱦᱟᱹᱲ ᱥᱮᱫ ᱞᱤᱧ ᱪᱟᱞᱟᱣ ᱵᱟᱲᱟᱭᱮᱱᱟᱞᱤᱧ, ᱚᱱᱛᱮ ᱠᱷᱚᱡ ᱜᱮ
ᱦᱩᱸ ᱦᱩᱸ ᱾
ᱵᱟᱲᱟ ᱠᱮᱫᱟ ᱟᱨ ᱱᱤᱛ ᱫᱚ ᱚᱲᱟᱜ ᱥᱮᱜ ᱜᱮᱞᱤᱧ ᱦᱮᱡ ᱠᱟᱱᱟ ᱞᱤᱧ ᱾
ᱧᱟᱸᱜᱻ ᱟᱨ ᱛᱚᱵᱮ ᱜᱚᱝᱠᱮ ᱟᱪᱪᱷᱟ, ᱱᱮᱛᱟᱨ ᱫᱤᱱᱟᱹᱢ ᱜᱮ ᱧᱮᱞᱚᱜ ᱠᱟᱱᱟ ᱚᱸ ᱥᱮ ᱟᱵᱚ ᱱᱚᱝᱠᱟ ᱦᱚᱲ ᱠᱚᱦᱚᱸ ᱟᱸᱜ ᱮᱠᱫᱚᱢ ᱟᱞᱟᱜ ᱛᱮ ᱥᱚᱢᱚᱭ ᱩᱰᱩᱠ ᱦᱩᱭᱩᱜ ᱠᱟᱱᱟ, ᱥᱮ ᱠᱩ ᱩᱰᱩᱜ ᱮᱫᱟ ᱾ ᱠᱤ ᱫᱟᱹᱲ ᱞᱟᱹᱜᱤᱜ ᱥᱮ ᱮᱢᱟᱱ ᱛᱮᱱᱟᱜ ᱚᱝᱠᱟ ᱦᱮᱸ ᱥᱮ! ᱟᱫᱚ ᱱᱚᱣᱟ ᱵᱟᱵᱚᱫ ᱫᱚ ᱟᱵᱮᱱ ᱪᱮᱜ ᱵᱮᱱ ᱟᱹ ᱞᱟᱹᱭ ᱫᱟᱲᱮᱭᱟᱞᱤᱧᱟ ᱢᱚᱛᱞᱚᱵ ᱪᱤᱠᱟᱛᱮ ᱱᱚᱝᱠᱟ ᱦᱩᱭᱩᱜ ᱠᱟᱱᱟ, ᱥᱮ ᱵᱚᱞᱮ ᱮ ᱱᱚᱣᱟᱨᱮ ᱪᱤ ᱪᱤᱠᱟᱹ ᱠᱟᱛᱮ ᱟᱨᱦᱚᱸ ᱵᱚᱞᱮ ᱢᱚᱡᱽ ᱛᱮᱠᱚ ᱫᱟᱲᱮᱭᱟᱜ-ᱟ ᱢᱮᱱᱛᱮ ᱚᱱᱟ ᱵᱟᱠᱷᱨᱟ ᱛᱷᱚᱲᱟ ᱞᱟᱹᱭ ᱟᱸᱡᱚᱢ ᱞᱤᱧ ᱵᱮᱱ
ᱮᱫᱟ ᱛᱮ ᱟᱵᱚ ᱟᱵᱚ ᱦᱚᱲ ᱢᱟᱹᱱᱢᱤ ᱠᱚ ᱦᱚᱲ ᱠᱚᱫᱚ ᱵᱚᱞᱮ ᱠᱤ ᱟᱵᱚ ᱚᱲᱟᱜ ᱫᱩᱣᱟᱹᱨ ᱥᱚᱝᱥᱟᱨ ᱪᱟᱞᱟᱣ ᱨᱮᱜᱮ ᱩᱱᱟᱹᱜ ᱤᱭᱟᱹ ᱵᱮᱥᱛᱚ ᱵᱚᱞᱮ ᱵᱚᱱ ᱢᱮᱱᱟᱜ ᱵᱚᱱᱟ
ᱤᱱᱟᱹ ᱜᱮᱵᱚᱱ ᱱᱤᱛ ᱫᱚ ᱢᱤᱫᱴᱮᱱ ᱛᱟᱭᱚᱢ ᱜᱮᱵᱚᱱ ᱞᱮᱠᱷᱟ ᱨᱮᱢ ᱛᱟᱦᱮᱱ ᱠᱟᱱᱟ ᱵᱚᱞᱮᱠᱤ ᱡᱟᱦᱟᱸ ᱞᱮᱠᱟᱛᱮ ᱵᱚᱞᱮ ᱠᱤ ᱤᱭᱟᱹ ᱵᱚᱞᱠᱤ ᱠᱟᱹᱣᱰᱤ ᱠᱚ ᱛᱤᱱᱟᱹᱜ ᱰᱷᱮᱨ ᱠᱷᱚᱱ ᱰᱷᱮᱨ ᱞᱤᱧ ᱟᱨᱡᱟᱣ ᱞᱮᱠᱷᱟᱡ ᱞᱤᱧ ᱟᱹᱞᱤᱧ ᱵᱮᱥᱛᱚ ᱞᱤᱧ ᱛᱟᱦᱮᱱ ᱞᱤᱧ ᱟᱨ ᱚᱱᱟ ᱛᱟᱭᱚᱢ ᱚᱱᱟ ᱛᱟᱭᱚᱢ ᱛᱮ ᱮᱸ ᱟᱵᱚ ᱢᱟᱹᱱᱢᱤ ᱠᱚᱣᱟᱜ ᱦᱚᱲᱢᱚ ᱠᱚᱦᱚᱸ ᱪᱮᱫᱞᱮᱠᱟ ᱵᱟᱹᱲᱤᱡᱚᱜ ᱠᱟᱱᱟ ᱥᱮ ᱵᱚᱞᱮ ᱠᱤ ᱱᱟᱥᱮ ᱱᱟᱜ ᱦᱚᱸ ᱤᱭᱟᱹ ᱮᱸ ᱩᱫᱽᱜᱟᱹᱨ ᱫᱟᱜ ᱠᱚ ᱦᱚᱸ ᱦᱚᱲᱢᱚ ᱠᱷᱚᱡ ᱵᱟᱝ ᱩᱰᱩ ᱠᱚᱜ ᱠᱟᱱᱟ ᱟᱨᱡᱟᱣ ᱡᱚᱱᱚᱜ ᱠᱟᱱᱟ ᱵᱚᱱ ᱟᱫᱚ ᱮᱥᱮ ᱢᱟ ᱵᱟᱠᱷᱟᱡ ᱱᱚᱝᱠᱟ ᱵᱚᱞᱮ ᱠᱤ ᱟᱯᱱᱟᱨ ᱛᱮ ᱢᱟ ᱥᱳᱢᱚᱭ ᱢᱟ ᱵᱟᱵᱳᱱ ᱩᱰᱩᱠ ᱮᱫ ᱠᱟᱱ ᱟᱫᱚ ᱯᱮᱭᱥᱮ ᱡᱟᱹᱵᱽ ᱯᱟᱲᱟᱣ ᱵᱚᱱ ᱠᱟᱱᱟ ᱚᱱᱠᱟ ᱫᱤᱠᱟᱹᱛ ᱨᱮᱵᱚᱱ ᱯᱟᱲᱟᱜ ᱠᱟᱱᱟ ᱵᱚᱱ ᱰᱟᱠᱛᱟᱨ ᱠᱚ ᱠᱚ ᱢᱮᱛᱟ ᱵᱚᱱ ᱠᱟᱱᱟ ᱛᱚᱠᱷᱚᱨ ᱵᱟᱫ ᱜᱮ ᱛᱟᱠᱷᱮ ᱚᱱᱟ ᱫᱚ ᱟᱵᱚ ᱫᱚ ᱡᱚᱵᱚᱨ ᱡᱟᱹᱥᱛᱤ ᱛᱮᱠᱷᱮ ᱥᱚᱢᱚᱭ ᱠᱚ ᱩᱰᱩᱠ ᱦᱩᱭᱩᱜ ᱠᱟᱱ ᱛᱟᱵᱚ ᱱᱟ ᱵᱚᱞᱮ ᱠᱤ
ᱦᱩᱸ ᱦᱩᱸ
ᱢᱤᱫ ᱜᱷᱟᱹᱲᱤᱡ ᱥᱮ ᱟᱭᱩᱵ ᱫᱟᱬᱟ ᱵᱟᱲᱟᱭ ᱛᱷᱚᱲᱟ ᱮᱠᱮᱱ ᱠᱟᱴᱟ ᱛᱮ
ᱦᱮᱸ ᱥᱟᱹᱨᱤ ᱜᱮ ᱵᱮᱱ ᱞᱟᱹᱭ ᱠᱟᱜᱼᱟ ᱟᱨ
ᱢᱮᱱ ᱫᱚ ᱟᱹᱞᱤᱧ ᱞᱤᱧ ᱦᱩᱫᱤᱥ ᱜᱟᱰᱚᱱ ᱧᱟᱢ ᱫᱟ ᱡᱮ ᱟᱵᱚ ᱦᱚᱲ ᱠᱚ ᱫᱚ ᱵᱚᱞᱮ ᱟᱯᱱᱟᱨ ᱠᱟᱹᱢᱤ ᱦᱚᱸ ᱢᱚᱡᱽ ᱛᱮ ᱵᱟᱵᱚᱱ ᱠᱟᱹᱢᱤ ᱭᱮᱫ ᱠᱟᱱᱛᱮ ᱥᱩᱠ ᱟᱨ ᱥᱩᱠ ᱠᱷᱤᱱ ᱛᱟᱦᱮᱱ ᱵᱚᱱ ᱢᱚᱱᱮ ᱭᱟᱜ ᱠᱟᱱᱟ ᱚᱱᱟ ᱵᱟᱠᱷᱨᱟ ᱛᱮ ᱦᱚᱸ ᱛᱮᱜ ᱛᱷᱚᱲᱟ ᱜᱟᱱ ᱥᱚᱢᱚᱭ ᱨᱮᱱᱟᱜ ᱦᱟᱱᱛᱮ ᱱᱟᱛᱮᱜ ᱠᱟᱱ ᱛᱟᱵᱚ ᱱᱟ ᱥᱮ ᱱᱚᱣᱟ ᱠᱚ ᱞᱟᱹᱜᱤᱫ ᱮᱱᱛᱮ ᱦᱚᱲ ᱢᱚ ᱨᱮᱱᱟᱜ ᱡᱟᱦᱟᱸ ᱠᱟᱡᱽ ᱦᱩᱭᱩᱜ ᱪᱟᱹᱦᱤ ᱚᱱᱟ ᱠᱚ ᱞᱟᱹᱜᱤᱫ ᱵᱚ ᱞᱮ ᱵᱤᱥᱮᱥ ᱥᱚᱢᱚᱭ ᱵᱚᱱ ᱩᱰᱩᱠ ᱫᱟ ᱥᱮᱫᱟᱭ ᱫᱚ ᱥᱮ ᱵᱚᱞᱮ ᱞᱟᱦᱟ ᱛᱮ ᱫᱤᱱ ᱫᱚ ᱛᱟᱦᱮᱸ ᱠᱟᱱᱟ ᱪᱮᱫ ᱛᱤ ᱠᱚᱨᱮ ᱱᱟᱝ ᱦᱟᱱᱛᱮ ᱵᱚ ᱞᱮ ᱱᱚᱝᱠᱟ ᱵᱮᱭᱟᱢ ᱠᱚ ᱞᱟᱹᱜᱤᱫ ᱟᱭᱢᱟ ᱨᱚᱠᱚᱢ ᱠᱟᱹᱢᱤ ᱦᱩᱭᱩᱜ ᱠᱟᱱ ᱛᱟᱦᱮᱸᱼᱟ ᱥᱮ ᱠᱩᱧ ᱨᱮ ᱫᱟᱜ ᱞᱳ ᱦᱩᱭᱩᱜ ᱠᱟᱱ ᱛᱟᱦᱮᱸᱼᱟ ᱛᱤ ᱠᱚ ᱠᱷᱟᱨᱟ ᱠᱚ ᱦᱩᱭᱩᱜ ᱠᱟᱱ ᱛᱟᱦᱮᱸᱜᱼᱟ ᱥᱮ ᱚᱱᱟ ᱵᱟᱫ ᱦᱚᱸ ᱮᱱ ᱛᱮᱫ ᱱᱚᱣᱟ ᱪᱟᱸᱯᱟ ᱠᱚᱞ ᱥᱮ ᱱᱚᱞ ᱮᱱᱛᱮᱜ ᱫᱟᱜ ᱱᱚᱞ ᱚᱱᱟ ᱱᱚᱝᱠᱟ ᱰᱷᱟᱠᱚᱡ ᱠᱚ ᱦᱩᱭᱩᱜ ᱠᱟᱱ ᱛᱟᱦᱮᱸ ᱱᱟ ᱛᱤ ᱠᱚ ᱦᱤᱞᱟᱹᱜ ᱠᱟᱱ ᱛᱟᱦᱮ, ᱱᱟ ᱚᱱᱟ ᱦᱚᱸ ᱵᱮᱭᱟᱢ ᱦᱚᱸ ᱦᱩᱭᱩᱜ ᱠᱟᱱ ᱛᱟᱦᱮᱸᱜᱼᱟ ᱥᱚᱸᱜᱮ ᱛᱮ ᱟᱭᱳ ᱦᱚᱲ ᱠᱚ ᱦᱚᱸ ᱡᱮ ᱥᱟᱥᱟᱝ ᱫᱷᱤᱨᱤ ᱠᱚ ᱨᱤᱜ ᱮᱫ ᱠᱟᱱ ᱛᱟᱦᱮᱸᱜᱼᱟ ᱚᱱᱟ ᱠᱚ ᱛᱮ ᱦᱚᱸ, ᱵᱮᱭᱟᱢ ᱦᱩᱭᱩᱜ ᱠᱟᱱ ᱛᱟᱦᱮ ᱱᱟ ᱟᱨ
ᱦᱩᱸ
ᱚᱱᱟ ᱥᱚᱸᱜᱮ ᱥᱚᱸᱜᱮ, ᱵᱟᱵᱟ ᱦᱚᱲ ᱠᱚ ᱦᱚᱸ ᱡᱮ ᱮᱱ ᱛᱮᱫ ᱟ ᱱᱚᱝᱠᱟ ᱜᱮ ᱢᱚᱛ ᱞᱚᱵ ᱡᱚᱠᱷᱚᱱ ᱵᱚᱸᱜᱟ ᱵᱩᱨᱩᱜ ᱦᱩᱭᱩᱜᱼᱟ ᱛᱚ ᱟᱵᱚ ᱫᱚ ᱦᱟᱸᱜ ᱵᱚᱞᱮ ᱟᱯᱱᱟᱨ ᱛᱮ ᱜᱮ, ᱪᱟᱣᱞᱮ ᱦᱩᱭᱩᱜᱼᱟ ᱦᱩᱲᱩ ᱠᱷᱚᱱ᱾ ᱟᱫᱚ ᱦᱩᱲᱩ ᱠᱷᱚᱱ ᱪᱟᱣᱞᱮ ᱦᱩᱭᱩᱜ ᱠᱷᱟᱱ ᱫᱚ ᱚᱱᱠᱟ ᱛᱤ ᱛᱮ ᱜᱮ ᱮᱱᱛᱮ ᱚᱱᱮ ᱪᱟᱣ ᱞᱮ ᱦᱩᱭᱩᱜ ᱠᱟᱱ ᱛᱟᱦᱮ ᱱᱟ ᱛᱚ
ᱟᱫᱚ ᱚᱱᱠᱟ ᱜᱮ ᱮᱠᱥᱟᱨ ᱥᱟᱭᱤᱡᱽ ᱛᱟᱦᱮᱸ ᱠᱟᱱᱟ, ᱥᱮ ᱵᱮᱭᱟᱢ ᱦᱩᱭᱩᱜ ᱠᱟᱱ ᱛᱟᱦᱮ ᱱᱟ ᱟᱨ ᱦᱚᱸ ᱟᱭᱳ ᱦᱚᱲ ᱠᱚ ᱡᱟᱸᱜᱟ ᱨᱮᱱᱟᱝ ᱚᱱᱠᱟ ᱵᱮᱭᱟᱢ ᱞᱟᱹᱜᱤᱫ ᱰᱷᱤᱝᱠᱤ ᱛᱮ ᱠᱚ ᱦᱩᱲᱩᱝ ᱮᱫ ᱠᱟᱱ ᱛᱟᱦᱮᱸᱫ ᱥᱮ, ᱡᱟᱸᱜᱟ ᱨᱮᱱᱟᱝ ᱦᱚᱸ ᱵᱮᱭᱟᱢ ᱦᱩᱭᱩᱜ ᱠᱟᱱ ᱛᱟᱦᱮ ᱱᱟ᱾ ᱚᱱᱠᱟ ᱜᱮ ᱟᱨ ᱦᱚᱸ ᱮᱱᱛᱮᱜ ᱟᱭᱢᱟ ᱠᱩᱪ ᱛᱟᱦᱮᱸ ᱠᱟᱱᱟ ᱟ ᱪᱮᱫ ᱟᱵᱮᱱ ᱚᱱᱠᱟ ᱟᱨ ᱦᱚᱸ ᱵᱮᱱ ᱫᱤᱥᱟᱹ ᱧᱟᱢ ᱫᱟ ᱡᱮ ᱱᱚᱣᱟ ᱠᱚ ᱪᱤᱠᱟᱹᱭᱮᱫ ᱠᱟᱱ ᱛᱟᱦᱮᱸᱫ ᱛᱮ ᱜᱮ, ᱦᱚᱲ ᱠᱚᱣᱟᱜ ᱦᱚᱲᱢᱚ ᱠᱚ ᱢᱚᱡᱽ ᱛᱟᱦᱮᱱ ᱠᱟᱱ ᱛᱟᱦᱮᱸᱜᱼᱟ᱾ ᱟᱞᱟᱫᱟ ᱛᱮ ᱚ ᱱᱤᱭᱟᱹ ᱴᱟᱸᱰᱤ ᱠᱚ ᱨᱮ ᱥᱮ ᱮᱢᱟᱱ ᱛᱮᱱᱟᱝ᱾ ᱟᱻ ᱛᱟᱲᱟᱢ ᱠᱟᱛᱮ ᱱᱚᱝᱠᱟ ᱥᱚᱢᱚᱭ ᱵᱟᱝ ᱩᱰᱩᱠ ᱦᱩᱭᱩᱜ ᱠᱟᱱ ᱛᱟᱦᱮᱸᱜᱼᱟ᱾ ᱟᱨ ᱚᱱᱠᱟᱱᱟᱜ ᱠᱩᱪᱷᱩ ᱵᱮᱱ ᱫᱤᱥᱟᱹᱭᱮᱫᱟ ᱢᱟᱥᱮ ᱞᱟᱹᱭ ᱟᱸᱡᱚᱢ ᱞᱤᱧ ᱵᱮᱱ᱾
ᱛᱷᱚᱲᱟ ᱵᱚᱦᱚᱛ ᱟᱹᱞᱤᱧ ᱦᱚᱸ ᱢᱤᱫᱵᱟᱨ ᱠᱟᱛᱷᱟ ᱞᱤᱧ ᱫᱤᱥᱟᱹ ᱭᱮᱫᱟᱞᱤᱧ᱾ ᱞᱮᱠᱮ ᱞᱟᱦᱟ ᱫᱚ ᱟᱵᱚ ᱦᱚᱲ ᱠᱚᱣᱟᱜ ᱚᱲᱟᱜ ᱫᱚ ᱛᱟᱦᱮᱱ ᱠᱟᱱ ᱛᱟᱦᱮᱱᱟ, ᱦᱟᱥᱟ ᱚᱲᱟᱜ ᱛᱟᱦᱮᱱ ᱠᱟᱱ ᱛᱟᱦᱮᱱᱟ᱾ ᱚᱱᱟ ᱟᱭᱚ ᱦᱚᱲ ᱠᱚ ᱥᱮ ᱟᱵᱚᱣᱟᱜ ᱵᱤᱴᱤ ᱵᱤ ᱴᱤ ᱜᱤᱫᱽᱨᱟᱹ ᱛᱮᱠᱚ ᱚᱱᱟ, ᱡᱮᱨᱮᱲ ᱯᱚᱛᱟᱣ, ᱜᱩᱨᱤᱡ ᱚᱱᱟ ᱠᱩ ᱤᱭᱟᱹ ᱛᱮᱦᱚᱸ ᱩᱱᱠᱩ ᱦᱚᱲᱢᱚ ᱵᱚᱞᱮᱠᱤ ᱢᱚᱡᱽ ᱜᱤ ᱤᱭᱟᱹ ᱠᱟᱹᱢᱤ ᱯᱷᱟᱨᱱᱟ ᱤᱭᱟᱹ ᱠᱟᱛᱮᱜ ᱛᱷᱟᱠᱟᱜ ᱠᱟᱱ ᱛᱟᱠᱤᱱᱟ ᱟᱨ, ᱦᱚᱲᱢᱚ ᱠᱚᱦᱚᱸ ᱢᱚᱸᱡᱽ ᱜᱮ ᱛᱟᱦᱮᱱ ᱠᱟᱱ ᱛᱟᱠᱩ ᱛᱟᱦᱮᱱᱟ᱾ ᱟᱨ ᱞᱟᱦᱟ ᱫᱚ ᱟᱵᱚ ᱦᱚᱸ ᱜᱟᱹᱭ ᱰᱟᱝᱨᱟ ᱠᱚ ᱫᱚᱢᱮ ᱵᱚᱱ ᱫᱚᱦᱚ ᱠᱟᱠᱩ ᱠᱟᱱ ᱛᱟᱦᱮᱱᱟ, ᱟᱹᱥᱩᱞᱮᱫ ᱠᱚ
ᱦᱩᱸ ᱦᱩᱸ ᱦᱩᱸ ᱦᱩᱸ
ᱦᱮᱸ
ᱦᱩᱸ ᱦᱩᱸ
ᱚᱱᱟ ᱠᱩ ᱠᱟᱹᱢᱤ ᱛᱮᱦᱚᱸ, ᱟᱨ ᱱᱮᱛᱟᱨ ᱱᱮᱛᱟᱨ ᱢᱟ ᱜᱟᱹᱭ ᱰᱟᱝᱨᱟ ᱠᱚ ᱫᱚᱦᱚ ᱦᱚᱸ ᱵᱟᱵᱚᱱ ᱫᱚᱦᱚᱭᱮᱜ, ᱠᱚᱣᱟ ᱩᱱᱟᱹᱜ᱾ ᱵᱟᱹᱭ ᱵᱟᱹᱭ ᱛᱮᱵᱚᱱ ᱠᱚᱢ ᱤᱫᱤ ᱠᱮᱜ ᱠᱚᱣᱟ᱾ ᱟᱨᱦᱚᱸ, ᱟᱨᱦᱚᱸ ᱞᱤᱧ ᱫᱤᱥᱟᱹᱭᱞᱤᱧ ᱦᱮᱸ ᱵᱚᱞᱮ ᱠᱮ ᱤᱭᱟᱹ, ᱫᱟᱜ ᱠᱚᱦᱚᱸ, ᱞᱟᱦᱟ ᱫᱚᱵᱚᱱ ᱟᱹᱜᱩᱭᱮᱜ ᱠᱟᱱ ᱛᱟᱦᱮᱸᱱ ᱵᱚᱱ ᱵᱚᱞᱮ ᱠᱤ ᱦᱮᱸ ᱚᱲᱟᱜ ᱵᱷᱤᱛᱨᱤ ᱜᱟᱱ ᱨᱮᱫᱚ ᱤᱭᱟᱹᱪᱟᱯᱟ ᱠᱚᱞ
ᱦᱩᱸ
ᱠᱟᱱ ᱛᱟᱦᱮᱱ ᱵᱚᱱ, ᱛᱷᱚᱲᱟ ᱠᱷᱟᱡ ᱜᱤ ᱪᱟᱦᱮ ᱵᱟᱞᱠᱤ ᱵᱤᱴᱤ ᱜᱤᱫᱽᱨᱟᱹ ᱛᱟᱠᱚ ᱥᱮ ᱜᱚ ᱛᱟᱠᱚ ᱦᱚᱸ ᱤᱭᱟᱹ ᱫᱤᱯᱤᱞ ᱠᱟᱛᱮ ᱠᱚ ᱟᱹᱜᱩᱭ ᱠᱟᱸᱰᱟ ᱛᱮ ᱥᱮ ᱟᱵᱚ ᱦᱚᱸ ᱵᱚᱞᱮ ᱵᱟᱹᱞᱴᱤ ᱛᱮᱦᱚᱸ ᱵᱩᱱ ᱟᱹᱜᱩᱭᱮᱫ ᱠᱟᱱ ᱛᱟᱦᱮᱸᱱᱟ ᱛᱮᱣᱤᱧ ᱠᱟᱛᱮᱫ ᱵᱩᱱ ᱟᱹᱜᱩᱭᱮᱜ, ᱠᱟᱱ ᱛᱟᱦᱮᱱᱟ,
ᱦᱩᱸ ᱦᱩᱸ ᱾
ᱦᱩᱸ ᱱᱤᱭᱟᱹ ᱠᱷᱚᱡᱜᱮ ᱟᱭᱢᱟ ᱢᱤᱫᱴᱮᱱ ᱵᱟᱨᱭᱟ ᱠᱟᱛᱷᱟ ᱦᱮᱸ ᱢᱤᱫᱴᱮᱱ ᱵᱟᱨᱭᱟ ᱠᱟᱛᱷᱟ ᱞᱤᱧ ᱤᱭᱟᱹ ᱫᱤᱥᱟᱹᱭ ᱫᱟᱞᱤᱧ ᱵᱚᱞᱮᱠᱤ ᱞᱟᱦᱟ ᱫᱚ ᱪᱮᱫ ᱞᱮᱠᱟ ᱵᱚᱱ ᱠᱟᱹᱢᱤᱭᱮᱜ ᱠᱟᱱ ᱛᱟᱦᱮᱸᱱ ᱵᱚᱱ ᱥᱟᱹᱜᱤᱧ ᱠᱷᱚᱱ ᱵᱚᱞᱮ ᱠᱤ ᱦᱚᱲᱢᱚ ᱠᱚᱦᱚᱸ ᱛᱷᱚᱲᱟ ᱵᱚᱦᱚᱛ ᱵᱚᱱ ᱫᱟᱬᱟᱭᱮᱜ ᱠᱟᱱ ᱛᱟᱦᱮᱱᱟ ᱥᱮ ᱦᱚᱲᱢᱚ ᱠᱚᱦᱚᱸ ᱛᱷᱚᱲᱟ ᱞᱟᱸᱜᱟᱜ ᱠᱟᱱ ᱛᱟᱵᱩ ᱛᱟᱦᱮᱱᱟ ᱾ ᱟᱨ ᱱᱮᱛᱟᱨ ᱫᱚ ᱚᱲᱟᱜ
ᱠᱟᱱ ᱜᱮᱭᱟ,
ᱦᱮᱸ ᱦᱮᱸ ᱾ ᱦᱮᱸ ᱡᱮᱞᱮᱠᱟ ᱡᱤᱵᱽᱼᱡᱤᱭᱟᱹᱞᱤ ᱵᱚᱱ ᱫᱚᱦᱚᱭᱮᱜ ᱠᱚ ᱛᱟᱦᱮᱸᱫ ᱚᱲᱟᱜ ᱡᱤᱵᱽᱼᱡᱤᱭᱟᱹᱞᱤ, ᱟᱫᱚ ᱩᱱᱠᱩ ᱠᱚ ᱱᱚᱝᱠᱟ ᱜᱩᱯᱤ ᱦᱩᱭᱩᱜ ᱠᱟᱱ ᱛᱟᱦᱮᱸ ᱠᱷᱟᱱ ᱫᱚ, ᱚᱠᱟ ᱫᱚᱠᱚ ᱫᱟᱹᱲᱟ ᱟᱫᱚ ᱩᱱᱠᱩ ᱛᱟᱭᱱᱚᱢ ᱛᱮ ᱫᱟᱹᱲ ᱦᱩᱭᱩᱜ ᱠᱟᱱ ᱛᱟᱦᱮᱱ ᱠᱷᱟᱱ ᱫᱚ, ᱫᱟᱹᱲ ᱨᱮᱱᱟᱝ ᱦᱚᱸ ᱚᱱᱠᱟ ᱵᱮᱭᱟᱢ ᱦᱩᱭᱩᱜ ᱠᱟᱱ ᱛᱟᱦᱮᱱᱟ, ᱥᱮ ᱩᱱᱠᱩ ᱮᱱᱛᱮᱫ ᱮᱢᱟᱱ ᱛᱮᱱᱟᱜ ᱱᱚᱝᱠᱟ ᱡᱟᱦᱟᱱᱟᱜ ᱛᱤᱭᱳᱜ ᱠᱚ ᱞᱟᱹᱜᱤᱫ ᱛᱚ ᱚᱠᱟ ᱫᱚ ᱫᱟᱨᱮ ᱨᱮ ᱫᱮᱡᱚᱜ ᱦᱩᱭᱩᱜ